ᱦᱮᱞᱳ
ᱦᱮᱸ ᱡᱚᱦᱟᱨ ᱜᱮ
ᱦᱮᱸ ᱡᱚᱦᱟᱨ ᱜᱮ᱾
ᱟᱠᱟ ᱞᱮᱠᱟ ᱢᱮᱱᱟᱜ ᱢᱮᱭᱟ᱾
ᱚᱭ ᱱᱚᱛᱮ ᱵᱟᱲᱮ ᱥᱮᱫ ᱨᱤᱜᱤ ᱢᱮᱱᱟᱜ ᱦᱩᱭᱩᱜᱼᱟ ᱱᱤᱛ ᱫᱚ
ᱟᱨ ᱛᱚᱵᱮ ᱚᱲᱟᱜ ᱦᱳᱭ ᱚᱲᱟᱜ ᱦᱚᱲ ᱦᱚᱸ ᱵᱮᱥ ᱜᱮ ᱚᱱᱛᱮ ᱜᱮ ᱟᱯᱮ ᱠᱚ ᱜᱮ᱾
ᱦᱮᱸ ᱟᱞᱮ ᱠᱚ ᱦᱚᱸ ᱵᱮᱥ ᱜᱮ᱾
ᱦᱳᱭ
ᱟᱨ ᱛᱚᱵᱮ ᱜᱚᱨᱚᱢ ᱠᱚ ᱨᱮᱭᱟᱲ ᱨᱮ ᱯᱩᱡᱟᱹᱭᱟ ᱥᱤᱛᱩᱢ ᱠᱚ ᱪᱮᱫ ᱞᱮᱠᱟ᱾ ᱚᱱᱛᱮ ᱫᱚ
ᱥᱤᱛᱩᱝ ᱠᱟᱱᱟ ᱫᱚᱢᱮ ᱥᱤᱛᱩᱝ ᱠᱟᱱᱟ᱾ ᱟᱯᱮ ᱥᱮᱧ ᱪᱮᱫ ᱞᱮᱠᱟ? ᱚ
ᱥᱤᱛᱚᱢ ᱟᱨ ᱫᱟᱜ ᱦᱚᱸᱭ ᱫᱟᱜ ᱫᱟ ᱟᱨ ᱥᱤᱛᱩᱢ ᱦᱚᱸ ᱥᱤᱛᱩᱢ᱾ ᱵᱟᱨ ᱫᱤᱱ ᱞᱟᱦᱟᱭ ᱫᱟᱜ ᱞᱮᱫᱟ ᱯᱩᱨᱟᱹ ᱟᱨ ᱵᱟᱨ ᱫᱤᱱ ᱠᱷᱚᱡ ᱫᱚ ᱯᱩᱨᱟᱹᱭ ᱥᱤᱛᱩᱢ ᱫᱟ ᱟᱨ ᱜᱮᱥ᱾
ᱟᱨ ᱤᱭᱟᱹ ᱠᱚ ᱫᱚ ᱦᱩᱲᱳ ᱠᱚ ᱫᱚ ᱛᱤᱱᱟᱹᱜ ᱡᱷᱟᱞ ᱜᱟᱹᱪᱷᱤ ᱠᱚᱫᱚ ᱟᱯᱷᱚᱨ
ᱦᱟᱨᱟ ᱵᱲᱟᱭᱱᱟ ᱾
ᱟᱣᱨᱤ ᱦᱟᱨᱟᱜᱼᱟ᱾ ᱱᱤᱛᱚᱜ ᱫᱚ ᱱᱚᱜ ᱠᱤᱪᱷᱩ ᱫᱤᱱ ᱢᱟᱨᱟᱝ ᱢᱟᱲᱟᱝ ᱜᱤᱰᱤ ᱦᱩᱭ ᱱᱟ ᱛᱚ ᱵᱮ ᱟᱹᱣᱨᱤ ᱦᱟᱨᱟᱜᱼᱟ᱾
ᱚ ᱛᱟᱨᱯᱚᱨ ᱛᱚᱨᱟ ᱤᱭᱟᱹ ᱧᱚᱸᱜ ᱜᱮᱭᱟ᱾ ᱫᱮᱨᱤ ᱧᱚᱜ ᱜᱮᱭᱟ ᱟᱯᱮ ᱫᱚ? ᱞᱮᱴ ᱧᱚᱸᱜ ᱜᱮ ᱵᱚᱞᱮ᱾ ᱦᱳᱭ ᱟᱞᱮᱥ ᱫᱚ ᱦᱩᱭ ᱵᱟᱲᱟᱭ ᱮᱱᱟ ᱟᱨ ᱠᱤᱪᱷᱩ ᱫᱤᱱ ᱠᱷᱟᱡ ᱜᱮ ᱢᱟᱱᱮ ᱫᱟᱜ ᱡᱟᱹᱲᱤ ᱭᱟᱵᱚᱱ ᱠᱷᱟᱡ ᱜᱮ ᱚᱱᱟ ᱠᱚ ᱥᱚᱠᱛᱚ ᱦᱩᱭᱩᱜᱼᱟ ᱠᱷᱮᱛ ᱠᱚᱦᱚᱸ ᱛᱷᱚᱲᱟ ᱢᱟᱲᱟᱝ ᱢᱟᱲᱟᱝ ᱧᱚᱸᱜ ᱜᱮ ᱱᱚᱛᱮ ᱫᱚ ᱦᱩᱭ ᱠᱟᱱᱟ ᱟᱯᱮᱨ ᱠᱚᱫᱚ᱾
ᱟᱪᱟ ᱟᱯᱮ ᱥᱮᱫ ᱫᱚ ᱢᱟᱱᱮ ᱪᱮᱫᱠᱟ ᱠᱟᱛᱮᱜ ᱠᱚ ᱨᱚᱦᱚᱭᱟ᱾ ᱢᱟᱱᱮ ᱢᱟᱱᱮ ᱚᱱᱟ ᱯᱨᱚᱥᱮᱥ ᱠᱟᱹᱢᱤ ᱠᱚᱢ ᱞᱟᱹᱭ ᱞᱮᱠᱷᱟᱱ ᱵᱷᱟᱜᱮ ᱠᱚᱜᱼᱟ᱾
ᱦᱳᱭ ᱟᱞᱮ ᱫᱚ ᱚᱱᱟ ᱠᱩᱻ ᱢᱟᱱᱮ ᱦᱚᱲ ᱠᱚᱜᱮ ᱠᱚ ᱨᱚᱦᱚᱭ ᱛᱟᱸᱦᱮᱱᱟ ᱱᱚᱛᱮᱫᱚ ᱚᱱᱟ ᱮᱸᱻ ᱞᱟᱜᱟᱣ ᱠᱚ ᱛᱟᱦᱮᱸᱱᱟᱠᱚ ᱢᱟᱱᱮ ᱞᱟᱹᱴᱩ ᱞᱟᱹᱴᱩ ᱠᱷᱮᱛ ᱨᱮᱫᱚ᱾ ᱥᱚᱢᱵᱷᱚᱵᱽ ᱵᱟᱹᱱᱩᱜᱼᱟ ᱮᱥᱠᱟᱨ ᱛᱮ ᱟᱫᱚ
ᱠᱟᱹᱢᱤ ᱞᱟᱹᱜᱤᱫ ᱦᱚᱲ ᱠᱚ ᱧᱟᱢ ᱠᱚ ᱛᱟᱸᱦᱮ ᱱᱟ ᱟᱨᱠᱚ ᱠᱟ ᱤᱭᱟᱹ ᱠᱚ ᱛᱟᱦᱮᱱᱟ ᱢᱮᱥᱤᱸᱱ ᱠᱚᱛᱮ ᱫᱚ ᱱᱚᱛᱮ ᱫᱚ ᱵᱟᱝ ᱨᱚᱦᱚᱭᱚᱜ ᱛᱟᱦᱮᱫ᱾ ᱦᱚᱲ ᱵᱷᱚᱨᱥᱟ ᱜᱮ ᱱᱚᱸᱛᱮ ᱫᱚ ᱦᱳᱭ ᱟᱫᱚ ᱚᱱᱛᱮ ᱫᱚ ᱪᱮᱫ ᱞᱮᱠᱟ ᱢᱮᱥᱤᱸᱱ ᱛᱮᱥᱮ
ᱵᱟᱝ ᱜᱮ ᱟᱞᱮ ᱥᱮᱱ ᱦᱚᱸ ᱟᱞᱮ ᱥᱮᱱ ᱦᱚᱸ ᱚᱱᱠᱟ ᱦᱚᱲ ᱠᱚᱛᱮᱜᱮ ᱠᱚ ᱨᱚᱦᱚᱭ ᱦᱪᱩᱜ ᱠᱩᱣᱟ᱾
ᱚ ᱟᱹᱰᱤ ᱜᱟᱱ ᱡᱟᱭᱜᱟ ᱨᱮ ᱧᱮᱸᱞᱚᱜ ᱠᱟᱱᱟ ᱱᱮᱸᱛᱟᱨ ᱫᱚ ᱚᱱᱟ ᱢᱮᱥᱤᱸᱱ ᱢᱚᱫᱽᱫᱷᱮ ᱛᱮᱦᱚᱸ ᱢᱟᱱᱮ ᱠᱚ ᱨᱚᱦᱚᱭᱮᱫᱟ᱾
ᱦᱩᱸᱻ
ᱦᱳᱭ ᱟᱨ ᱤᱭᱟᱹ ᱠᱚᱫᱚ ᱢᱟᱱᱮ ᱫᱟᱜ ᱨᱮᱱᱟᱜ ᱥᱩᱵᱤᱫᱷᱟ ᱠᱚᱫᱚ ᱪᱮᱫ ᱞᱮᱠᱟ? ᱡᱚᱠᱷᱚᱱ ᱮ ᱡᱚᱠᱷᱚᱱ ᱫᱟᱜ ᱵᱟᱝ ᱡᱟᱹᱲᱤᱭᱟᱜᱼᱟ ᱩᱱ ᱜᱷᱟᱹᱲᱤᱡ ᱪᱮᱫ ᱠᱚᱛᱮ ᱥᱤᱭᱟᱹᱛ ᱦᱩᱭᱩᱜᱼᱟ᱾
ᱮᱠᱚᱱᱛᱳ ᱚᱱᱠᱟ ᱥᱩᱵᱤᱫᱟ ᱠᱚ ᱫᱚ ᱵᱟᱹᱱᱩᱜ-ᱟ᱾ ᱚᱱᱟ ᱥᱮᱨᱢᱟ ᱫᱟᱜ ᱵᱚᱨᱥᱟ ᱜᱮᱵᱚᱱ ᱨᱚᱦᱚᱭᱟ ᱜᱟᱰᱟ ᱠᱚᱫᱚ ᱵᱟᱹᱱᱩᱜᱼᱟ᱾
ᱵᱟᱹᱱᱩᱜᱼᱟ ᱚᱱᱟ ᱠᱚᱫᱚ᱾
ᱵᱟᱝᱻ
ᱚ ᱱᱚᱛᱮ ᱫᱚ ᱢᱮᱱᱟᱜᱼᱟ ᱚᱱᱟ ᱯᱩᱠᱷᱨᱤ ᱠᱚ ᱥᱮ ᱠᱩᱸᱧ ᱠᱚ ᱜᱟᱰᱟ ᱠᱚ ᱡᱚᱛᱚ ᱜᱮ ᱢᱮᱱᱟᱜᱼᱟ ᱟᱫᱚ ᱫᱟᱜ ᱵᱟᱭ ᱫᱟᱜᱟ ᱩᱱ ᱜᱷᱟᱹᱲᱤᱡ ᱫᱚ ᱚᱱᱟ ᱠᱚ ᱢᱚᱫᱽᱫᱷᱮ ᱛᱮᱜᱮ ᱥᱤᱭᱟᱹᱛ ᱦᱩᱭᱩᱜᱼᱟ᱾ ᱱᱚᱸᱛᱮ ᱫᱚ ᱦᱳᱭ ᱱᱚᱛᱮ ᱠᱚᱫᱚ᱾ ᱚᱱᱟ ᱠᱚ ᱢᱤᱫᱟᱹ ᱛᱮᱜᱮ ᱥᱤᱭᱟᱹᱛ ᱦᱩᱭᱩᱜᱼᱟ ᱫᱚ ᱚᱱᱛᱮ ᱫᱚ ᱵᱚᱨᱥᱟᱢ ᱦᱳᱭᱳᱜ ᱵᱚᱨᱥᱟ ᱨᱮᱜᱮ ᱜᱚᱴᱟ ᱤᱭᱟᱹ ᱦᱳᱭᱳᱜ ᱾ ᱢᱟᱱᱮ ᱵᱚᱨᱥᱟ ᱦᱩᱭᱩᱜᱼᱟ ᱛᱚᱵᱮ ᱠᱤ ᱦᱮᱸ
ᱦᱮᱸ ᱵᱚᱨᱥᱟ ᱨᱮᱜᱮ ᱠᱚ ᱨᱚᱦᱚᱭᱟ ᱚᱱᱟ ᱯᱚᱨᱮ ᱫᱚ ᱵᱟᱠᱚ ᱨᱚᱦᱚᱭᱟ
ᱚᱻ ᱟᱨ ᱛᱚᱵᱮ ᱡᱚᱠᱷᱚᱱᱳ ᱵᱟᱭ ᱫᱟᱜᱟ ᱛᱚ ᱩᱱ ᱥᱚᱢᱚᱭ ᱫᱚ ᱛᱚ ᱟᱹᱰᱤ ᱢᱩᱥᱠᱤᱞ ᱪᱚ ᱩᱪᱤᱛ ᱛᱮ ᱥᱤᱭᱟᱹᱛ ᱠᱚ ᱵᱟᱝ ᱦᱩᱭᱩᱜ ᱛᱮ
ᱢᱤᱫ ᱜᱮᱭᱟ ᱾
ᱮ ᱚ ᱟᱨ ᱤᱭᱟᱹ ᱠᱚ ᱯᱩᱠᱷᱨᱤ ᱠᱚᱢᱟ ᱢᱮᱱᱫᱟᱢ ᱵᱟᱹᱱᱩᱜᱼᱟ ᱾
ᱯᱩᱠᱷᱨᱤ ᱠᱚ ᱢᱮᱱᱟᱜᱼᱟ ᱛᱚᱵᱮ ᱚᱱᱠᱟ ᱫᱚ ᱵᱟᱱᱩᱜᱼᱟ ᱢᱮᱫ ᱴᱮᱱ ᱵᱟᱨᱭᱟ ᱢᱮᱱᱟᱜᱼᱟ ᱚᱱᱠᱟ ᱡᱮᱢᱚᱱ ᱫᱟᱜ ᱛᱟᱦᱮᱱᱟ ᱟᱹᱰᱤ ᱫᱤᱱ ᱚᱱᱠᱟ ᱫᱚ ᱵᱟᱝ ᱦᱩᱭᱩᱜᱼᱟ ᱾
ᱦᱳᱭ ᱚᱻ ᱚᱱᱠᱟ ᱫᱚ ᱵᱟᱹᱱᱩᱜᱼᱟ ᱢᱟᱱᱮ ᱚᱱᱟ ᱠᱚᱨᱮ ᱟᱫᱚ ᱤᱭᱟᱹ ᱮ ᱤᱭᱟᱹᱠᱩ ᱦᱟᱠᱩ ᱠᱩ ᱪᱟᱥ ᱦᱩᱭᱩᱜ ᱠᱟᱱᱟ ᱥᱮ ᱵᱟᱝ ᱚᱱᱟ ᱠᱚ?
ᱦᱮᱸ ᱦᱟᱹᱠᱩ ᱠᱚ ᱪᱟᱥ ᱦᱩᱭᱩᱜ ᱜᱮᱭᱟ ᱾
ᱦᱳᱭ ᱾
ᱦᱮᱸ ᱾
ᱦᱳᱭ ᱟᱫᱚ ᱟᱛᱳ ᱢᱟᱱᱮ ᱯᱩᱨᱟᱹ ᱟᱛᱳ ᱨᱮᱱᱟᱜ ᱤᱭᱟᱹ ᱜᱟᱹᱰᱭᱟᱹ ᱠᱟᱱᱟ ᱥᱮ ᱢᱤᱫ ᱦᱚᱲᱟᱜ ᱚᱱᱟ ᱪᱮᱫ ᱞᱮᱠᱟ?
ᱵᱟᱝ ᱜᱮ ᱟᱹᱛᱩ ᱨᱮᱭᱟᱜ ᱫᱚ ᱵᱟᱝ ᱚᱱᱟ ᱫᱚ ᱥᱩᱫᱩ ᱢᱤᱫ ᱦᱚᱲᱟᱜ ᱜᱮᱭᱟ ᱾
ᱦᱮᱸ ᱢᱤᱫ ᱦᱚᱲᱟᱜ ᱦᱮᱸ ᱟᱫᱚ ᱪᱮᱫ ᱞᱮᱠᱟ ᱦᱮᱸ ᱟᱪᱪᱷᱟ ᱢᱤᱫ ᱟᱨ ᱛᱚᱵᱮ ᱦᱟᱹᱠᱩ ᱠᱚᱫᱚ ᱢᱟᱱᱮ ᱟᱡ ᱢᱚᱛᱚ ᱛᱮ ᱟᱲᱟᱜ ᱠᱚ ᱛᱟᱦᱮᱱᱟ ᱥᱮ ᱯᱩᱨᱟᱹ ᱢᱟᱱᱮ ᱢᱤᱞᱟᱹᱣ ᱡᱩᱴᱟᱹᱣ ᱠᱟᱛᱮᱜ ᱮᱠᱟᱭ ᱟᱡ ᱢᱚᱛᱚ ᱚᱻ ᱟᱫᱚ ᱢᱟᱱᱮ ᱤᱭᱟᱹ ᱠᱚᱦᱚᱸ ᱢᱟᱱᱮ ᱪᱤᱞᱤ ᱠᱚ ᱢᱮᱛᱟ ᱠᱚᱣᱟ ᱩᱱᱠᱩ ᱨᱚᱠᱚᱡ ᱥᱮ ᱪᱤᱞᱤ ᱠᱚ ᱢᱮᱛᱟ ᱠᱚ ᱛᱟᱦᱮᱱ?
ᱦᱳᱭ ᱨᱚᱠᱚᱡ ᱜᱮ ᱾
ᱜᱚᱸᱜᱷᱟ ᱠᱩ ᱩᱱᱠᱩ ᱠᱩ ᱦᱟᱞᱟᱝ ᱩᱪᱩ ᱢᱟᱱᱮ ᱠᱩ ᱯᱷᱮᱰ ᱦᱚᱪᱚᱣᱟ ᱥᱮ ᱵᱟ ᱛᱚᱵᱮ ᱚᱱᱠᱟ?
ᱵᱟᱝᱟ ᱚᱱᱠᱟ ᱞᱟᱹᱭ ᱠᱟᱛᱮᱫ ᱞᱟᱹᱭ ᱠᱟᱛᱮᱫ ᱫᱚ ᱦᱮᱸ ᱦᱟᱞᱟᱝ ᱦᱚᱪᱚᱭ ᱜᱮᱭᱟ ᱠᱚ ᱾
ᱚ ᱞᱟᱹᱭ ᱠᱟᱛᱮᱫ ᱫᱚ ᱦᱮᱸ ᱜᱤ, ᱢᱟᱱᱮ ᱵᱮᱜᱟᱨ ᱞᱟᱹᱭᱛᱮ ᱵᱮᱜᱚᱨ ᱞᱟᱹᱭ ᱛᱮᱫᱚ ᱢᱟᱱᱮ ᱵᱟᱠᱩ ᱯᱷᱮᱰ ᱦᱚᱪᱚᱣᱟ, ᱢᱤᱫ ᱵᱟᱨᱭᱟ ᱫᱚ ᱵᱟᱠᱚ ᱯᱷᱮᱰ ᱦᱚᱪᱚᱣᱟᱜᱼᱟ ᱠᱤ ᱢᱮᱱᱟᱠᱩ ᱵᱟᱝ ᱾ ᱦᱟᱹᱠᱩ ᱤᱭᱟᱹ ᱢᱮᱱᱛᱮ ᱮ ᱨᱚᱠᱚᱡ ᱢᱮᱱᱛᱮ ᱦᱟᱹᱠᱩ ᱥᱟᱵ ᱠᱚ ᱫᱷᱩᱨᱟᱹᱣ ᱠᱚᱜᱼᱟ, ᱟᱫᱚ ᱛᱤ ᱠᱚᱛᱮ ᱫᱚᱠᱚ ᱥᱟᱵ ᱚᱪᱩ ᱜᱮᱭᱟ ᱾ ᱦᱳᱭ ᱦᱳᱭ ᱛᱤ ᱠᱚᱛᱮ ᱠᱚ ᱥᱟᱵ ᱚᱪᱚᱜ ᱜᱮᱭᱟ ᱢᱟᱱᱮ ᱡᱷᱟᱹᱞᱤ ᱠᱚᱛᱮ ᱥᱮ ᱡᱟᱦᱟᱱᱟᱜ ᱠᱚᱛᱮ ᱫᱚ ᱵᱟᱝ ᱾
ᱦᱮᱸ ᱾
ᱦᱮᱸ ᱾ ᱟᱨ ᱛᱚᱵᱮ ᱤᱭᱟᱹ ᱨᱮᱱᱟᱜ ᱫᱚ ᱪᱮᱫ ᱠᱩ ᱢᱮᱛᱟᱜᱼᱟ? ᱦᱩᱞ ᱨᱮᱱᱟᱜ ᱛᱤᱥ ᱡᱩᱱ ᱦᱩᱞ ᱨᱮᱱᱟᱜ ᱦᱩᱞ ᱢᱟᱦᱟ ᱫᱚ ᱪᱮᱫ ᱞᱮᱠᱟ ᱥᱟᱹᱛ ᱥᱟᱯᱲᱟᱣ ᱚᱱᱛᱮ ᱫᱚ?
ᱵᱷᱟᱜᱤ ᱜᱮ ᱥᱟᱵ ᱵᱟᱲᱟ ᱦᱳᱭ
ᱦᱳᱭ ᱾
ᱦᱮᱸ ᱟᱯᱮ ᱥᱮᱱ ᱫᱚ ᱪᱮᱫ ᱞᱮᱠᱟ?
ᱦᱮᱸ ᱱᱚᱛᱮ ᱫᱚ ᱟᱹᱰᱤ ᱡᱚᱢᱚᱠ ᱥᱚᱢᱚᱠ ᱜᱮ ᱦᱩᱭᱩᱜ ᱠᱟᱱᱟ ᱱᱚᱱᱛᱮ ᱫᱚ ᱟᱹᱰᱤ ᱟᱹᱰᱤ ᱜᱟᱱ ᱦᱚᱲ ᱠᱚ ᱡᱟᱨᱣᱟ ᱛᱟᱦᱮᱱᱟ ᱚᱸᱰᱮ ᱾ ᱠᱩ ᱪᱟᱞᱟᱜ ᱛᱟᱦᱮᱱᱟᱻ ᱛᱤᱥ ᱡᱩᱱ ᱦᱤᱞᱳᱜ ᱫᱚ ᱾ ᱵᱮᱥ ᱠᱩ ᱮᱠᱫᱚᱢ ᱪᱮᱫ ᱠᱚ ᱢᱮᱛᱟᱜ-ᱟ ᱟᱵᱩᱣᱟᱜ ᱡᱟᱦᱟ ᱠᱟᱱ ᱟᱸᱜᱼᱥᱟᱨ ᱾ ᱥᱟᱛᱟᱯ ᱠᱚ ᱡᱟᱦᱟᱸ ᱠᱟᱱ ᱯᱟᱹᱧᱪᱤ ᱫᱷᱩᱛᱤ ᱥᱮ ᱤᱭᱟᱹ ᱠᱚ ᱯᱟᱹᱧᱪᱤ ᱯᱟᱲᱦᱟᱱ ᱵᱟᱸᱫᱤ ᱠᱟᱛᱮ ᱜᱮ ᱡᱚᱛᱚ ᱠᱚ ᱪᱟᱞᱟᱜ ᱛᱟᱦᱮᱱᱟ ᱛᱚ ᱟᱹᱰᱤ ᱱᱟᱯᱟᱭ ᱚᱸᱰᱮ ᱾ ᱛᱤᱥ ᱡᱩᱱ ᱦᱤᱞᱳᱜ ᱯᱩᱨᱟᱹ ᱜᱟᱱ ᱜᱮ ᱵᱷᱤᱲ ᱦᱩᱭᱩᱜ ᱛᱮᱦᱮᱱᱟ ᱟᱫᱚ ᱪᱟᱞᱟᱣ ᱦᱚᱸ ᱪᱟᱞᱟᱣ ᱵᱟᱲᱟ ᱟᱠᱟᱱᱟ ᱱᱮᱥ ᱦᱚᱸ ᱪᱟᱞᱟᱣ ᱦᱩᱭᱩᱜ ᱜᱮᱭᱟ ᱟᱞᱮ ᱦᱚᱸ ᱾ ᱞᱤᱧ ᱪᱟᱞᱟᱜ ᱜᱮᱭᱟ ᱦᱟᱸᱜ, ᱱᱚᱜ-ᱚᱭ ᱛᱤᱭᱳᱜ ᱡᱩᱛᱱᱟ ᱚᱱᱟ ᱦᱚᱸ ᱟᱨ ᱵᱟᱨᱯᱮ ᱫᱤᱱ ᱵᱷᱤᱛᱨᱤ ᱨᱮᱜᱮ, ᱤᱭᱟᱹᱛᱮ ᱢᱟᱦᱱᱟ ᱛᱤᱥ ᱡᱩᱱ ᱦᱳᱭ ᱟᱫᱚ ᱱᱮᱛᱟᱨ ᱠᱟᱛᱮ ᱫᱚ ᱚᱱᱟ ᱛᱤᱥ ᱡᱩᱱ ᱤᱭᱟᱹ ᱚᱱᱟ ᱵᱟᱠᱷᱨᱟ ᱠᱩ ᱠᱩ ᱟᱹᱰᱤ ᱜᱟᱱ ᱡᱟᱭᱜᱟ ᱨᱮᱠᱚ ᱧᱮᱞ ᱧᱟᱢᱚᱜ ᱠᱟᱱᱟ ᱠᱤ ᱫᱚᱦᱚᱭ ᱟᱠᱚ ᱛᱤᱥ ᱡᱩᱱ ᱢᱚᱫᱽᱫᱷᱮ ᱨᱮ ᱦᱟᱱᱟ, ᱮᱴᱟᱜ ᱮᱴᱟᱜ ᱤᱭᱟᱹ ᱠᱟᱨᱭᱟ ᱠᱟᱨᱚᱢ ᱠᱚ ᱥᱟᱵ ᱥᱟᱯᱲᱟᱣ ᱟᱠᱟᱫ, ᱚᱱᱟ ᱢᱚᱫᱽᱫᱷᱮ ᱨᱮ
ᱦᱮᱸ᱾
ᱦᱳᱭ, ᱚᱱᱟ ᱤᱭᱟᱹ
ᱟᱵᱚᱣᱟᱜ ᱫᱚ ᱚᱱᱟ ᱠᱚᱫᱚ ᱵᱟᱹᱱᱩᱜ ᱛᱟᱵᱚᱱᱟ᱾ ᱚᱱᱟ ᱚᱱᱟ ᱠᱚᱫᱚ ᱵᱚᱱᱫᱚ ᱫᱚᱨᱠᱟᱨ
ᱵᱚᱱᱫᱚ ᱫᱚᱨᱠᱟᱨ ᱦᱟᱱᱮ ᱢᱮᱞᱟ ᱴᱷᱮᱞᱟ, ᱛᱮᱱᱟᱜ ᱵᱚᱞ ᱮᱱᱮᱡ ᱫᱚ ᱪᱤᱫ ᱫᱚ? ᱚᱱᱟ ᱤᱭᱟᱹ ᱚᱱᱟ ᱡᱩᱜᱟ ᱡᱟᱥᱛᱤ, ᱚᱱᱟ ᱫᱚ ᱟᱹᱰᱤ ᱩᱱ ᱦᱤᱞᱚᱜ ᱫᱚ ᱟᱹᱰᱤ ᱫᱩᱠᱷᱟᱹᱛ ᱨᱮᱱᱟᱜ ᱥᱮ ᱩᱱᱤᱞᱚᱜ ᱫᱚ ᱥᱨᱚᱫᱷᱚᱧᱡᱚᱞᱤ ᱵᱚᱱ ᱮᱢᱟ ᱠᱤᱱ ᱡᱮᱥᱮ᱾ ᱥᱤᱫᱩ ᱠᱟᱱᱦᱩ ᱛᱟᱹᱠᱤ ᱩᱱᱠᱩ ᱠᱚ ᱤᱭᱟᱹ ᱞᱮᱫᱟ ᱛᱚ, ᱞᱟᱹᱲᱦᱟᱹᱭ ᱞᱮᱱᱟ ᱠᱚ ᱤᱝᱨᱮᱡᱽ ᱞᱟᱹᱜ ᱩᱱᱠᱩ ᱫᱚ ᱚᱸᱰᱮ ᱫᱚ ᱥᱟᱨᱫᱟᱧᱡᱚᱞᱤ ᱢᱤᱫ ᱜᱷᱟᱹᱲᱤᱡ ᱩᱱᱟᱹᱜ ᱟᱨ ᱟᱹᱯᱤᱛ ᱞᱟᱹᱜᱤᱫ ᱛᱤᱱᱟᱹᱜ ᱦᱚᱲ ᱥᱮ ᱚᱸᱰᱮ ᱵᱟᱨ ᱠᱟᱛᱷᱟᱭ ᱟᱵᱚ ᱜᱟᱹᱠᱷᱩᱲᱤᱭᱟᱹ ᱠᱚ ᱢᱮᱱᱟᱜ ᱠᱚ, ᱚᱸᱰᱮᱹ ᱤᱱᱟᱹᱜ ᱦᱚᱲ ᱛᱟᱞᱟᱨᱮ ᱨᱚᱲ ᱟᱯᱮ ᱦᱚᱸ ᱠᱟᱱᱟ ᱟᱞᱮ ᱚᱱᱟ ᱠᱚ ᱵᱟᱠᱚ ᱵᱩᱡ ᱫᱟ ᱛᱚ ᱱᱮᱛᱟᱨ ᱠᱚ ᱚᱱᱟ ᱥᱟᱵᱽ ᱥᱟᱯᱲᱟᱣ ᱠᱟᱜ ᱠᱟᱱᱟ ᱚᱱᱟ ᱢᱚᱡᱽ ᱫᱚ, ᱚᱱᱛᱮ ᱫᱚ ᱫᱷᱮᱭᱟᱱ ᱫᱚ ᱵᱟᱹᱱᱩᱜ ᱟ, ᱦᱟᱱᱮ ᱮᱴᱟᱜ ᱮᱴᱟᱜ ᱫᱷᱭᱟᱱᱮ ᱢᱮ ᱢᱮᱞᱟ ᱴᱷᱮᱞᱟ ᱥᱮᱡ᱾ ᱟᱨ ᱚᱱᱟ ᱠᱟᱨᱚᱱ ᱛᱮᱜᱮ ᱟᱵᱚ ᱫᱚ ᱦᱚᱲ ᱫᱚᱵᱚᱱ ᱤᱱᱟᱹᱜ ᱵᱚᱱ ᱛᱟᱭᱱᱚᱢ ᱪᱟᱵᱟ ᱟᱠᱟᱱᱟ᱾ ᱡᱚᱛᱚ ᱠᱚᱛᱮ
ᱦᱳᱸᱭ᱾
ᱢᱮᱞᱟ-ᱴᱷᱮᱞᱟ ᱢᱚᱡᱮ ᱨᱮ ᱵᱷᱤᱲ ᱨᱮ ᱚᱱᱮ ᱦᱟᱺᱰᱤ ᱯᱟᱹᱨᱣᱟᱹ ᱥᱮ ᱪᱮᱫ? ᱟᱨ ᱚᱱᱟ ᱠᱚ ᱟᱹᱠᱷᱨᱤᱧ ᱠᱟᱛᱮᱜ ᱚᱱᱮ, ᱟᱹᱣ ᱧᱩᱭ ᱵᱟᱲᱟᱭ ᱫᱟᱠᱚ ᱟᱨ ᱚᱱᱟᱹᱜ ᱫᱟᱞ ᱛᱟᱯᱟᱢ ᱧᱟᱯᱟᱢ ᱦᱩᱭᱩᱜ ᱠᱟᱱ, ᱱᱮᱛᱟᱨ ᱢᱟ ᱚᱱᱮ ᱵᱟᱲᱟᱭᱚᱜ ᱠᱟᱱ ᱧᱮᱞ ᱧᱟᱢᱚᱜ ᱠᱟᱱ᱾ ᱟᱹᱰᱤ
ᱦᱮᱸ᱾
ᱟᱨ ᱱᱮᱜ ᱱᱮᱛᱟᱨ ᱠᱟᱛᱮᱜ ᱟᱹᱰᱤ ᱪᱮᱜ ᱞᱮᱠᱟ ᱚᱱᱛᱮ? ᱦᱟᱺᱰᱤ ᱯᱟᱹᱨᱣᱟᱹ ᱠᱚ ᱟᱹᱠᱷᱨᱤᱧᱮᱜ ᱠᱟᱱ ᱜᱤᱭᱟ ᱚᱱᱟ ᱠᱚᱨᱮ? ᱵᱚᱱᱫᱚ ᱱᱟᱜ ᱤᱭᱟᱹ ᱠᱚ᱾ ᱦᱮᱞᱳ ᱟᱡᱚᱢᱮᱜ?
ᱦᱮᱸ ᱟᱸᱡᱚᱢᱚᱜ ᱦᱮᱸ᱾
ᱦᱳᱭ, ᱚᱸᱰᱮ ᱪᱮᱫᱽ ᱞᱮᱠᱟ ᱤᱭᱳ? ᱢᱟᱱᱮ ᱦᱟᱺᱰᱤ ᱯᱟᱹᱨᱣᱟᱹ ᱠᱚ ᱟᱹᱠᱷᱨᱤᱧ ᱦᱩᱭᱩᱜ ᱠᱟᱱ ᱜᱮᱭᱟ, ᱢᱟᱱᱮ ᱦᱩᱭᱩᱸᱜ ᱟᱹᱠᱷᱨᱤᱧ ᱵᱟᱲᱟ ᱚᱪᱚ ᱠᱟᱱ ᱜᱮᱭᱟ ᱠᱚ ᱜᱚᱥᱛᱚ ᱠᱚ? ᱵᱚᱱᱫᱚ ᱵᱟᱞᱟ, ᱢᱮᱞᱟ ᱴᱷᱮᱞᱟ᱾
ᱦᱩᱸᱜ, ᱚᱱᱟᱻᱝ ᱦᱟᱺᱰᱤ ᱟᱫᱚ ᱟᱹᱠᱷᱨᱤᱧ ᱫᱚ ᱵᱟᱱᱫᱽ ᱫᱚᱨᱠᱟᱨ ᱠᱟᱱᱟ ᱢᱮᱞᱟ ᱠᱚᱨᱮ ᱫᱚ
ᱦᱳᱭ᱾
ᱢᱟᱱᱮ ᱢᱮᱞᱟ ᱴᱷᱮᱞᱟ ᱦᱚᱸ ᱦᱩᱭᱩᱜ ᱠᱟᱱ ᱠᱷᱟᱹᱡ ᱫᱚ ᱚᱱᱟ ᱦᱳᱭ, ᱚᱱᱟ ᱠᱚ ᱢᱟ ᱚᱱᱮ ᱦᱟᱺᱰᱤ ᱯᱟᱹᱨᱣᱟᱹ ᱛᱮᱜᱮ ᱚᱱᱟ ᱠᱚ ᱦᱩᱭᱩᱜ ᱠᱟᱱᱟ, ᱚᱱᱟ ᱢᱩᱫᱷᱮ ᱛᱮᱜᱮ
ᱫᱟᱞ ᱛᱟᱯᱟᱢ ᱛᱮ ᱡᱟᱦᱟᱱᱟᱜ ᱦᱩᱭᱩᱜ᱾
ᱦᱚᱲ ᱦᱚᱸ ᱢᱮᱱ ᱠᱟᱛᱮᱜ ᱦᱚᱸ ᱵᱟᱠᱚ ᱟᱸᱡᱚᱢ ᱫᱟ, ᱩᱠᱩ ᱩᱠᱩ ᱛᱮᱠᱚ ᱤᱫᱤᱭᱮᱫ ᱜᱮᱭᱟ ᱠᱚ᱾
ᱤᱫᱤᱭᱮᱫ ᱠᱟᱱ ᱜᱮᱭᱟ ᱠᱚ ᱚᱱᱟ ᱜᱮᱛᱚ ᱵᱟᱵᱚᱱ ᱦᱚᱲ ᱦᱚᱸ ᱵᱟᱠᱚ ᱟᱫᱚ ᱱᱮᱛ ᱱᱮᱛᱟᱨ ᱟᱞᱮ ᱟᱞᱮᱥᱮᱫ ᱫᱚ ᱠᱚ ᱡᱩᱢᱤᱫ ᱠᱟᱱ ᱛᱮ ᱟᱫᱚ, ᱚᱱᱟ ᱠᱚᱫᱚ ᱠᱚ ᱵᱚᱱᱫᱚᱭᱮᱫᱟ ᱟᱞᱮ ᱥᱮᱫ ᱫᱚ ᱟᱹᱰᱤ ᱟᱹᱰᱤᱜᱟᱱ ᱡᱟᱭᱜᱟᱨᱮ ᱧᱮᱞ ᱧᱟᱢ ᱱᱟ᱾ ᱢᱮᱞᱟ ᱴᱷᱮᱞᱟ ᱥᱮ ᱦᱟᱺᱰᱤ ᱯᱟᱹᱨᱣᱟᱹ ᱦᱚᱸ ᱵᱚᱱᱫᱽ ᱠᱚ, ᱵᱮᱵᱦᱟᱨ ᱠᱟᱱᱛᱮ ᱟᱫᱚ ᱥᱳᱥᱭᱟᱞ ᱢᱤᱰᱤᱭᱟ ᱢᱟᱫᱽᱭᱚᱢ ᱛᱮ ᱦᱚᱸ ᱠᱩ᱾ ᱞᱟᱹᱭ ᱥᱚᱫᱚᱨ ᱟᱠᱚ ᱠᱟᱱᱟ ᱠᱤ ᱵᱟᱝ ᱱᱚᱝᱠᱟ ᱫᱚ ᱵᱟᱝ᱾ ᱱᱚᱣᱟ ᱠᱚᱫᱚ ᱵᱟᱝ ᱠᱟᱱᱟ ᱟᱵᱚᱣᱟᱜ ᱫᱚ ᱥᱮ? ᱱᱚᱣᱟ ᱠᱚ ᱵᱟᱝ ᱜᱮ ᱫᱚᱨᱠᱟᱨ ᱱᱚᱣᱟ ᱠᱚᱫᱚ᱾ ᱟᱵᱚ ᱞᱟᱹᱜᱤᱜ ᱜᱮ ᱱᱩᱠᱥᱟᱱ ᱠᱟᱱᱟ᱾
ᱦᱩᱸ, ᱟᱫᱚ ᱵᱚᱱᱫᱚ ᱫᱚ ᱵᱷᱟᱜᱤᱜᱼᱟ᱾
ᱦᱳᱭ, ᱵᱚᱱᱫᱚ ᱫᱚ ᱵᱷᱟᱜᱮᱭᱟ ᱚᱱᱟᱛᱮ ᱟᱹᱰᱤ ᱫᱤᱱ ᱠᱷᱚᱡ, ᱜᱮ᱾ ᱟᱫᱚ ᱮ ᱤᱭᱟᱹ ᱟᱵᱚ ᱢᱟᱱᱮ ᱚᱱᱟ ᱢᱟ ᱠᱟᱱ ᱜᱮ ᱢᱟᱱᱮ ᱟᱵᱚ ᱵᱚᱸᱜᱟ ᱵᱩᱨᱩ, ᱥᱚᱢᱚᱭ ᱚᱱᱟ ᱦᱟᱺᱰᱤ ᱯᱟᱹᱨᱣᱟᱹ ᱥᱮ ᱪᱚᱰᱚᱨ ᱚᱱᱟᱢᱟ, ᱟᱹᱰᱤ ᱫᱤᱱ
ᱚᱱᱟ ᱫᱚ ᱵᱚᱸᱜᱟ ᱵᱩᱨᱩ ᱥᱚᱢᱚᱭ ᱫᱚ ᱚᱱᱟ ᱫᱚ
ᱦᱳᱭ ᱟᱫᱚ, ᱟᱫᱚ ᱚᱱᱟ ᱫᱚ ᱠᱟᱱᱟ ᱠᱤ, ᱞᱤᱢᱤᱴ ᱨᱮ ᱡᱟᱦᱟᱸ ᱠᱚᱱ, ᱛᱤᱱᱟᱹᱜ ᱜᱟᱱ ᱫᱚᱨᱠᱟ ᱫᱚᱨᱠᱟᱨᱚᱜ-ᱟ ᱤᱱᱟᱹᱜ ᱜᱟᱱ ᱜᱮ ᱦᱳᱭ, ᱵᱚᱸᱜᱟ ᱪᱚᱰᱚᱨ ᱪᱚᱰᱚᱨ ᱞᱮᱠᱟ᱾
ᱢᱮᱞᱟ ᱴᱚᱞᱟ ᱠᱚᱨᱮᱫ ᱫᱚ ᱵᱟᱝ ᱴᱷᱤᱠᱟ ᱚᱱᱟ ᱵᱚᱸᱜᱟ ᱵᱩᱨᱩ ᱥᱚᱢᱚᱭ ᱫᱚ ᱚᱱᱟ ᱫᱚ ᱴᱷᱤᱠ ᱜᱮᱭᱟ᱾
ᱦᱳᱭ, ᱦᱳᱭ᱾ ᱟᱫᱚ ᱚᱱᱟ ᱟᱫᱚ ᱠᱚ ᱚᱱᱮ ᱠᱚ ᱵᱮᱵᱥᱟᱭᱮᱫ ᱠᱟᱱᱟ᱾ ᱟᱨ ᱛᱚᱵᱮ ᱤᱭᱟᱹ, ᱟᱨ ᱮᱴᱟᱜ ᱪᱤᱞᱤ ᱠᱚ ᱢᱮᱛᱟ ᱠᱚᱣᱟ, ᱤᱭᱟᱹ ᱠᱚᱫᱚ ᱯᱮ ᱢᱮᱱᱟᱜ ᱠᱚᱣᱟ ᱥᱮ ᱚᱱᱛᱮ ᱫᱚ? ᱮ ᱢᱮᱨᱚᱢ ᱠᱚ ᱵᱷᱤᱰᱤ ᱠᱚ, ᱡᱟᱦᱱᱟᱜ ᱟᱹᱥᱩᱞ ᱠᱚ᱾ ᱦᱳᱭ, ᱟᱯᱮ ᱫᱚ ᱟᱹᱛᱩ ᱨᱮᱥᱮ ᱤᱭᱟᱹ ᱵᱟᱡᱟᱨ ᱨᱮ? ᱜᱟᱢᱞᱟ,
ᱟᱛᱳ ᱨᱮᱜᱮ᱾
ᱟᱛᱳ ᱨᱮᱜᱮ᱾
ᱦᱩᱸ,
ᱦᱳᱭ ᱚᱱᱟ, ᱛᱚ ᱟᱞᱮ ᱦᱚᱸ, ᱟᱞᱮ ᱵᱤᱨ ᱵᱤᱨ ᱫᱤᱥᱚᱢ ᱵᱤᱨ ᱛᱟᱞᱟ ᱨᱮ, ᱦᱳᱭ᱾ ᱵᱤᱨ ᱫᱤᱥᱚᱢ ᱟᱨ, ᱱᱤᱛ ᱢᱟ ᱟᱹᱭᱩᱵ ᱮᱱ ᱟᱹᱭᱩᱵ ᱦᱚᱸ, ᱵᱤᱨ ᱫᱤᱥᱚᱢ ᱠᱟᱱ ᱟᱫᱚ ᱱᱚᱣᱟ ᱠᱚᱨᱮ ᱦᱚᱸ, ᱢᱟᱱᱮ ᱟᱹᱭᱩᱵ ᱫᱚ ᱱᱚᱛᱮ ᱫᱚ ᱪᱤᱞᱤ ᱠᱚᱪᱚ ᱠᱚ ᱫᱟᱬᱟᱣᱟᱱ ᱛᱟᱦᱮᱸᱱᱟ᱾
ᱦᱮᱸ ᱵᱤᱨ, ᱵᱤᱨ ᱵᱮᱲᱟ ᱫᱚ ᱵᱚᱛᱚᱨ ᱜᱮ ᱵᱩᱡᱷᱟᱹᱜ-ᱟ ᱧᱤᱫᱟᱹ ᱵᱮᱲᱟ ᱫᱚ᱾
ᱦᱳᱭ, ᱟᱨ ᱢᱟᱨᱟᱝ ᱢᱟᱨᱟᱝ ᱵᱤᱨᱛᱮ ᱟᱫᱚ, ᱪᱮᱞᱤ ᱠᱚᱠᱚ ᱟᱭᱩᱵ ᱞᱮᱱᱠᱟᱡ ᱜᱮ ᱦᱟᱱᱮ ᱠᱚ ᱩᱰᱩᱝ ᱟ ᱥᱮᱠᱚ ᱨᱟᱜ ᱵᱟᱲᱟᱭᱟ᱾ ᱥᱮ,
ᱦᱩᱸ ᱦᱩᱸ,
ᱵᱟᱞᱮ ᱩᱰᱚᱝᱚᱜ-ᱟ ᱩᱱᱟᱹᱜ᱾ ᱥᱚᱢᱚᱭ
ᱦᱳᱭ᱾
ᱦᱳᱭ ᱥᱚᱢᱚᱭ ᱠᱚᱦᱚᱸ ᱦᱩᱭ ᱵᱟᱲᱟᱭᱱᱟ ᱟᱨ᱾ ᱩᱱᱤ ᱫᱚ ᱟᱪᱪᱷᱟ ᱚᱱᱠᱟ ᱜᱮ ᱦᱟᱸᱜ ᱟᱨᱚ ᱠᱚᱞ ᱵᱟᱲᱟ ᱦᱩᱭᱩᱜ-ᱟ ᱟᱪᱪᱷᱟ᱾
ᱦᱮᱸ ᱴᱷᱤᱠ ᱜᱮᱭᱟ᱾
ᱦᱳᱭ ᱦᱳᱭ᱾